ᱟᱹᱞᱤᱧ ᱦᱮᱸ ᱨᱚᱲ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱡᱚᱦᱟᱨ ᱜᱮ᱾
ᱡᱚᱦᱟᱨ ᱜᱮ ᱥᱟᱹᱜᱩᱱ ᱥᱤᱸᱜᱟᱹᱲ
ᱦᱮᱸ ᱥᱟᱜᱩᱱ ᱥᱤᱸᱜᱟᱹᱲ᱾
ᱦᱮᱸ ᱚᱠᱟ ᱞᱮᱠᱟ ᱮᱸ ᱢᱮᱱ ᱫᱟᱞᱮ ᱚ ᱦᱮᱸ?
ᱚ ᱢᱟ ᱞᱟᱹᱭᱵᱤᱱ
ᱚ ᱢᱮᱱᱫᱟᱞᱤᱧ ᱚᱠᱟ ᱞᱮᱠᱟ ᱢᱮᱱᱟᱜ ᱵᱤᱱᱟ?
ᱦᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱦᱮᱱᱟᱜ ᱞᱤᱧᱟᱹ ᱦᱟᱸᱜ ᱠᱷᱟᱱ᱾
ᱟᱪᱪᱷᱟ ᱟᱨ ᱚᱲᱟᱜ ᱠᱚᱨᱮ ᱜᱚᱜᱚ ᱵᱟᱵᱟ ᱛᱟᱠᱚ ᱫᱚ?
ᱩᱱᱠᱩ ᱦᱚᱸ ᱱᱟᱯᱟᱭ ᱜᱮ ᱦᱮᱱᱟᱜ ᱠᱚᱣᱟ ᱦᱟᱸᱜ ᱠᱷᱟᱱ ᱟᱵᱤᱱ ᱫᱚ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱱᱤᱛᱚᱜ ᱫᱚ ᱪᱟᱸᱫᱚ ᱵᱚᱸᱜᱟᱣᱟᱜ ᱛᱷᱩᱢ ᱫᱟᱲᱮ ᱛᱮ᱾ ᱪᱟᱸᱫᱚ ᱵᱚᱸᱜᱟᱣᱟᱜ ᱫᱟᱭᱟᱛᱮ ᱱᱟᱯᱟᱭ ᱜᱮ ᱫᱚᱦᱚ ᱠᱟᱫ ᱞᱤᱧᱟᱹ᱾
ᱟᱪᱪᱷᱟ ᱟᱪᱪᱷᱟ ᱟᱨ ᱚᱲᱟᱜ ᱦᱚᱲ ᱫᱚ?
ᱠᱚᱨᱮ ᱦᱚᱸ ᱚᱲᱟᱜ ᱚᱲᱟᱜ ᱦᱚᱲ ᱠᱚᱦᱚᱸ ᱜᱚᱜᱚ ᱵᱟᱵᱟ ᱛᱟᱠᱚ ᱦᱚᱸ ᱱᱟᱯᱟᱭ ᱜᱮ ᱢᱮᱱᱟᱜ ᱠᱚᱣᱟ
ᱚ ᱟᱪᱪᱷᱟ ᱦᱮ ᱛᱚ
ᱟᱨ ᱛᱮ ᱠᱤᱫᱩᱜ ᱠᱚᱫᱚ ᱡᱚᱢ ᱵᱟᱲᱟ ᱦᱩᱭᱱᱟ ᱥᱮ ᱟᱣᱨᱤ?
ᱦᱮ ᱠᱤᱫᱩᱵ ᱠᱚᱫᱚ ᱟᱣᱨᱤᱭᱟ ᱟᱞᱮᱫᱚ ᱢᱟᱱᱮᱼᱼ ᱟ ᱥᱟᱲᱮ ᱫᱚᱥ ᱵᱟᱡᱮ ᱠᱚ ᱥᱮᱫ ᱞᱮ ᱠᱤᱫᱩᱵᱜ-ᱟ ᱦᱮ᱾ ᱟᱫᱚ ᱩᱱᱟᱹᱜ ᱚ ᱚᱜ ᱟᱯᱮ ᱫᱚᱯᱮ ᱠᱤᱫᱩᱵ ᱵᱟᱲᱟᱭᱱᱟ ᱥᱮ ᱵᱟᱝ?
ᱟᱣᱨᱤ ᱞᱮ ᱠᱤᱫᱩᱵᱚᱜ-ᱟ ᱟᱨ ᱠᱟᱡᱽ ᱠᱟᱛᱮᱜ ᱞᱮ ᱠᱤᱫᱩᱵᱚᱜᱼᱟ
ᱟᱪᱪᱷᱟ ᱟᱫᱚ ᱟᱞᱮ ᱥᱮᱫ ᱫᱚ ᱢᱟᱱᱮᱼᱼ ᱦᱮᱸ ᱤᱥᱤᱱ ᱵᱟᱲᱟ ᱠᱚᱫᱚ ᱦᱳ ᱠᱟᱱᱟ ᱛᱚ ᱟᱞᱮ ᱫᱚ ᱦᱟᱱᱮ ᱢᱤᱫᱴᱮᱱ ᱨᱮ ᱚᱵᱷᱟᱥ ᱪᱟᱵᱟ ᱠᱟᱱᱟᱞᱮ ᱥᱮ ᱡᱮᱼᱼ ᱥᱟᱲᱮ ᱫᱚᱥ ᱵᱟᱝᱠᱷᱟᱱ ᱫᱚᱥ ᱵᱟᱡᱮ ᱠᱚᱥᱮᱫ ᱦᱮᱸ ᱫᱚᱥ ᱵᱟᱡᱮ ᱵᱟᱝᱟ ᱥᱟᱲᱮ ᱫᱚᱥᱼᱼ ᱡᱮ ᱠᱚᱥᱮᱫ ᱢᱤᱫᱴᱮᱱ ᱰᱮᱞᱤ ᱜᱮ ᱢᱤᱫᱴᱮᱱ ᱚᱵᱵᱷᱟᱥ ᱦᱩᱭ ᱠᱟᱱᱟ ᱥᱮ ᱡᱮ ᱚᱱᱟᱼᱼ ᱚᱠᱛᱚ ᱨᱮᱵᱚᱱ ᱠᱤᱫᱤᱩᱵᱚᱜᱼᱟ ᱠᱤᱫᱩᱵᱽᱵᱚᱱ ᱡᱚᱢ ᱵᱟᱲᱟᱭᱟ ᱦᱮᱸ
ᱱᱟᱯᱟᱭ ᱜᱮ ᱚᱱᱟᱦᱚ
ᱦᱩᱸ ᱛᱟᱦᱞᱮ ᱤᱭᱟᱹ ᱟᱯᱮ ᱥᱮᱫ ᱦᱚᱼᱼ ᱮᱸ ᱢᱟᱱᱮ ᱫᱟᱜ ᱡᱟᱹᱲᱤ ᱠᱚᱫᱚᱼᱼ ᱛᱮᱦᱮᱧ ᱫᱚ ᱫᱟᱜ ᱡᱟᱹᱲᱤᱭᱮᱫ ᱛᱟᱦᱮᱸᱫᱼᱟ ᱥᱮᱛᱟᱜ ᱵᱮᱲᱟ ᱢᱮᱱᱠᱷᱟᱱᱼᱼ ᱱᱚᱣᱟ ᱛᱟᱨᱟᱥᱤᱧ ᱵᱮᱲᱟ ᱠᱷᱚᱱᱟᱜ ᱫᱚ ᱟᱫᱚᱼᱼ ᱟᱫᱚ ᱫᱟᱜ ᱜᱟᱹᱲᱤ ᱠᱚᱫᱚᱭ ᱵᱚᱱᱫᱚ ᱦᱟᱛᱟᱲ ᱠᱟᱫ ᱛᱮ ᱥᱮ ᱟᱥᱟᱩᱲ ᱦᱟᱛᱟᱲᱟ ᱠᱟᱫ ᱼᱼ ᱛᱟᱦᱮᱸᱫ ᱟᱫᱚ ᱫᱟᱜ ᱡᱟᱹᱲᱤ ᱠᱚᱦᱚᱸ ᱫᱚ ᱵᱟᱝ ᱦᱩᱭ ᱵᱟᱲᱟᱜ ᱠᱟᱱᱟ᱾ ᱦᱮᱸ ᱟᱯᱮ ᱥᱮᱫ ᱫᱟᱜ ᱜᱟᱹᱲᱭᱮᱫ ᱛᱟᱦᱮᱸᱫ ᱥᱮ?
ᱚ ᱟᱞᱮ ᱥᱮᱫ ᱦᱚᱸ ᱚᱱᱠᱟ ᱜᱮ ᱥᱮᱛᱟᱜ ᱫᱚᱭ ᱫᱟᱜ ᱡᱟᱲᱤᱭᱮᱫ ᱜᱮ ᱛᱟᱦᱮᱸᱫ᱾ ᱤᱱᱠᱟᱹ ᱛᱤᱠᱤᱱ ᱫᱷᱟᱹᱵᱤᱡ ᱟᱨ ᱱᱤᱛᱚᱜ ᱫᱚ ᱦᱟᱸᱜ ᱠᱷᱟᱱᱮ ᱯᱷᱟ ᱯᱷᱟᱸᱠᱟ ᱠᱟᱜᱼᱟᱭ ᱱᱤᱛᱳᱜ ᱫᱚ ᱵᱟᱭ ᱡᱟᱲᱤᱭᱟᱜ ᱦᱟᱸᱜ ᱠᱷᱟᱱ᱾
ᱟᱪᱪᱷᱟ ᱦᱮᱸ ᱟᱫᱚ ᱫᱟᱜ ᱡᱟᱹᱲᱤ ᱫᱤᱱ ᱦᱚᱸ ᱠᱟᱱᱟ ᱥᱮ?
ᱦᱩᱸ ᱦᱩᱸ ᱦᱩᱸ᱾
ᱫᱟᱜ ᱡᱟᱹᱲᱤ ᱫᱤᱱ ᱦᱚᱸ ᱠᱟᱱᱟ ᱱᱮ ᱛᱟᱨ ᱡᱩᱫᱤ ᱵᱟᱭ ᱫᱟᱜ ᱡᱟᱹᱲᱤᱭᱟᱭ ᱛᱟᱦᱚᱞᱮ ᱛᱚ ᱢᱟᱹᱱᱢᱤ ᱢᱟᱱᱮ ᱪᱟᱥ ᱦᱚᱸ ᱵᱟᱝᱠᱚ ᱫᱟᱲᱮᱭᱟᱜᱼᱟ ᱦᱮᱸ ᱥᱮ ᱵᱟᱝ?
ᱦᱳᱭ ᱦᱳᱭ ᱦᱳᱭ᱾ ᱛᱟᱦᱚᱞᱮ ᱛᱤᱧ ᱥᱟᱺᱜᱤᱧ ᱠᱮᱫᱟᱯᱮ ᱪᱟᱥ ᱠᱟᱹᱢᱤ ᱫᱚ?
ᱟᱞᱮ ᱪᱟᱥ ᱠᱟᱹᱢᱤ ᱠᱚᱫᱚ ᱮᱛᱚᱦᱚᱵ ᱠᱟᱛᱮᱜ ᱦᱚᱸᱜᱼᱚᱭ ᱛᱚ ᱫᱚᱥ ᱵᱟᱨᱚ ᱫᱤᱱ ᱜᱟᱱ ᱦᱩᱭᱩᱜ ᱠᱟᱱᱟ ᱦᱮᱸ᱾ ᱟᱫᱚ ᱟᱣᱨᱤ ᱯᱩᱨᱟᱹᱜ ᱛᱟᱞᱮᱭᱟ ᱜᱚᱴᱟ ᱫᱚ᱾ ᱚᱱᱠᱟ ᱱᱚᱸᱜᱼᱚᱭ ᱮᱛᱚᱦᱚᱵ ᱠᱟᱫᱟ ᱠᱚ ᱫᱚᱥ ᱵᱟᱨᱚ ᱫᱤᱱ ᱦᱩᱭᱩᱜ ᱠᱟᱱᱟ, ᱟᱨ ᱟᱯᱮ ᱥᱮᱫ ᱫᱚ?
ᱚ ᱟᱪᱪᱷᱟ ᱟᱞᱮ ᱥᱮᱫ ᱫᱚ ᱦᱟᱸᱜ ᱠᱷᱟᱱ ᱪᱟᱵᱟ ᱟᱹᱜᱩ ᱠᱟᱜᱼᱟ ᱞᱮ᱾
ᱟᱪᱪᱷᱟ ᱛᱟᱦᱚᱞᱮ ᱟᱹᱰᱤ ᱟᱹᱰᱤ ᱦᱮᱸ ᱦᱮᱸ ᱟᱹᱰᱤ ᱞᱟᱦᱟ ᱠᱷᱚᱱᱟᱜ ᱜᱮᱯᱮ ᱨᱚᱦᱚᱭ ᱟᱹᱜᱩᱭᱮ ᱡᱟᱹᱱᱤᱡ ᱠᱷᱟᱱ ᱦᱮᱸ ᱥᱮ ᱵᱟᱝ?
ᱦᱮᱸ ᱞᱟᱦᱟ ᱠᱷᱚᱱᱟᱜ ᱜᱮ ᱟᱫᱚ ᱢᱟᱱᱮ ᱵᱩᱨᱩ ᱰᱩᱝᱨᱤ ᱢᱟᱱᱮ ᱵᱤᱨ ᱵᱤᱨ ᱫᱤᱥᱚᱢ ᱛᱚ ᱟᱫᱚ ᱰᱩᱝᱨᱤ ᱠᱚᱨᱮᱱᱟᱜ ᱫᱟᱜ ᱜᱮ ᱦᱟᱸᱜ ᱠᱷᱟᱱ ᱟᱫᱚ ᱚᱱᱟᱜᱮ ᱵᱤᱰᱭᱟᱹ ᱵᱟᱲᱟ ᱦᱩᱭ ᱠᱟᱛᱮᱫ ᱢᱟᱱᱮ ᱠᱷᱮᱛ ᱠᱚᱨᱮ ᱚᱦᱚᱢᱟᱞᱮ᱾
ᱟᱫᱚ ᱞᱤᱧ ᱢᱮᱱᱫᱟ ᱡᱮ ᱟᱯᱮ ᱚᱱᱛᱮ ᱫᱚ ᱛᱟᱦᱚᱞᱮ ᱟᱪᱪᱷᱟ ᱟᱨᱮ ᱤᱭᱟᱹ ᱱᱟᱹᱭ ᱜᱟᱰᱟ-ᱢᱩᱰᱩ ᱠᱚᱫᱚ ᱵᱟᱹᱱᱩᱜ ᱛᱮ ᱟᱯᱮ ᱥᱮᱫ ᱫᱚ?
ᱦᱮᱸ ᱢᱮᱱᱟᱜᱼᱟ ᱜᱟᱰᱟ ᱠᱚ ᱱᱟᱭ ᱫᱚ ᱦᱟᱸᱜ ᱠᱷᱟᱱ ᱵᱟᱹᱱᱩᱜᱼᱟ᱾
ᱦᱮᱸ?
ᱦᱮᱞᱳ᱾
ᱟᱨ ᱛᱟᱦᱚᱞᱮ ᱚᱱᱟ ᱦᱩᱲᱩ ᱠᱚ ᱵᱟᱫ ᱠᱟᱛᱮᱫ ᱮᱸ ᱦᱩᱲᱩ ᱠᱚ ᱵᱟᱫ ᱠᱟᱛᱮ ᱛᱟᱦᱚᱞᱮ ᱟᱨ ᱪᱮᱫ ᱠᱚᱫᱚᱯᱮ ᱪᱟᱥ ᱵᱟᱲᱟᱭ ᱜᱮᱛᱮ?
ᱟᱨ ᱪᱟᱥ ᱜᱮᱭᱟᱞᱮ ᱢᱟᱱᱮ ᱱᱤᱛᱚᱜ ᱫᱚ ᱦᱟᱸᱜ ᱠᱷᱟᱱ ᱵᱷᱩᱨᱵᱷᱩᱴᱤ ᱠᱚ ᱠᱚᱨᱞᱟ ᱠᱚ ᱵᱷᱤᱱᱰᱤ ᱠᱚ ᱵᱮᱸᱜᱟᱲ ᱠᱚ ᱢᱟᱹᱨᱤᱪ ᱠᱚ ᱚᱱᱟ ᱠᱚ ᱨᱚᱦᱚᱭ ᱦᱳᱭ ᱠᱟᱱᱟ ᱦᱟᱸᱜ ᱠᱷᱟᱱ᱾
ᱟᱪᱪᱷᱟ ᱟᱫᱚ ᱱᱚᱣᱟ ᱡᱚᱢ ᱡᱚᱢ ᱵᱟᱠᱷᱨᱟ ᱜᱮ ᱥᱮ ᱤᱫᱤ ᱤᱭᱟᱹ ᱵᱟᱡᱟᱨ ᱨᱮ ᱟᱠᱷᱨᱤᱧ ᱟᱥᱟ?
ᱵᱟᱝᱟ ᱱᱮ ᱡᱚᱢ ᱵᱟᱠᱷᱨᱟ ᱜᱮ ᱦᱟᱸᱜ ᱠᱷᱟᱱ ᱵᱟᱡᱟᱨ ᱨᱮ ᱟᱹᱷᱨᱤᱧ ᱵᱟᱠᱷᱨᱟ ᱫᱚ ᱵᱟᱝ᱾
ᱟᱪᱪᱷᱟ᱾ ᱛᱟ ᱱᱟᱯᱟᱭ ᱜᱮ᱾
ᱦᱮᱸ ᱟᱯᱮ ᱜᱮ ᱪᱮᱫ ᱠᱚᱯᱮ
ᱟᱞᱮ ᱫᱚ ᱪᱟᱥ ᱥᱚᱵᱡᱤ ᱠᱚᱦᱚᱸᱞᱮ ᱪᱟᱥ ᱜᱮᱭᱟ ᱦᱮᱸ᱾ ᱡᱮᱢᱚᱱ ᱠᱚᱨᱚᱞᱟ ᱱᱮᱛᱟᱨ ᱫᱚ ᱡᱟᱹᱥᱛᱤ ᱞᱮ ᱪᱟᱥ ᱜᱮᱭᱟ ᱠᱚᱨᱚᱞᱟ ᱟᱨ ᱥᱚᱥᱟ ᱫᱚ ᱦᱮᱸ᱾ ᱮᱸ ᱪᱮᱫᱟᱜ ᱥᱮ ᱱᱮᱛᱟᱨ ᱫᱚ ᱠᱚᱨᱚᱱᱟᱜ ᱦᱚᱸ ᱫᱟᱢ ᱛᱟᱦᱮᱸᱱᱟ ᱦᱮᱸ᱾
ᱦᱳᱭ ᱦᱳᱭ᱾
ᱵᱷᱟᱜᱮ ᱫᱟᱢ ᱛᱟᱦᱮᱸᱱᱟ ᱤᱱᱟᱹᱜ ᱛᱮᱜᱮ ᱠᱚᱨᱞᱟ ᱦᱚᱸ ᱪᱟᱥ ᱵᱮᱥᱤ ᱦᱩᱭᱩᱜ ᱜᱮᱭᱟ᱾ ᱟᱨ ᱥᱚᱥᱟ ᱦᱚᱸ ᱫᱟᱢ ᱱᱮᱛᱟᱨ ᱵᱷᱟᱜᱮ ᱛᱟᱦᱮᱱᱟ ᱤᱱᱟᱹ ᱠᱷᱟᱹᱛᱤᱨ ᱥᱚᱥᱟ ᱦᱚᱸᱠᱚ ᱚ ᱪᱟᱥ ᱜᱮᱭᱟᱞᱮ ᱟᱫᱚ ᱟᱫᱚ ᱚᱱ ᱥᱟᱢ ᱢᱟᱨᱥᱟᱞ ᱨᱮᱱᱟᱜ ᱫᱟᱜ ᱠᱚ ᱢᱮᱱᱟᱜᱼᱟᱥᱮ ᱚᱱᱟ ᱥᱟᱵᱢᱟᱨᱥᱟᱞ ᱨᱮᱱᱟᱜ ᱫᱟᱜ ᱠᱚᱛᱮᱜᱮᱟᱞᱮ ᱪᱟᱥ ᱠᱟᱹᱢᱤ ᱠᱚᱫᱚᱞᱮ ᱠᱚᱨᱟᱣ ᱜᱮᱭᱟ ᱦᱮᱸ᱾ ᱟᱨ ᱟ. ᱞᱩ ᱥᱤᱡᱤᱱ ᱨᱮᱫᱚ ᱟᱞᱩ ᱠᱚ᱾ ᱦᱚᱸᱞᱮ ᱦᱮᱸ ᱟᱨ ᱟᱞᱩ ᱥᱤᱡᱤᱱ ᱨᱮᱫᱚ ᱟᱞᱩ ᱠᱚᱦᱚᱨᱞᱮ ᱨᱚᱦᱚᱭ ᱵᱟᱲᱟᱭ ᱜᱮᱭᱟ᱾
ᱚᱞᱪᱤᱠᱤ ᱠᱚ᱾
ᱟᱯᱮ ᱥᱮᱫ ᱟᱯᱮᱥᱮᱫ ᱟᱞᱩ ᱠᱚᱫᱚ ᱯᱮ ᱨᱚᱦᱚᱭ ᱵᱟᱲᱟᱭ ᱜᱮᱭᱟ?
ᱵᱟᱝᱟ ᱟᱹᱞᱩ ᱠᱚᱫᱚ ᱵᱟᱞᱮ ᱨᱚᱦᱚᱭ ᱜᱮᱭᱟ, ᱟᱞᱮ ᱥᱮᱫ ᱫᱚ ᱟᱨ ᱱᱚᱣᱟ ᱵᱟᱫᱟᱢ ᱚ ᱵᱟᱞᱮ ᱨᱚᱦᱚᱭ ᱜᱮᱭᱟ ᱚᱻ᱾
ᱦᱮᱸᱻᱚᱻ᱾
ᱛᱟᱦᱞᱮ ᱦᱩᱲᱩ ᱫᱚ ᱛᱤᱱ ᱫᱷᱟᱣ ᱯᱮ ᱪᱟᱥ ᱜᱮᱭᱟ?
ᱵᱟᱨ ᱫᱷᱟᱳ᱾ ᱦᱩᱲᱩ ᱫᱚ ᱥᱮᱨᱢᱟ ᱨᱮ ᱵᱟᱨᱫᱷᱟᱣ ᱜᱮᱞᱮ ᱪᱟᱥ ᱜᱮᱭᱟ᱾ ᱱᱮᱛᱟᱨ ᱟᱨ ᱢᱤᱫᱴᱮᱱ ᱫᱚ ᱚᱱᱮ ᱱᱤᱨᱚᱱ ᱥᱚᱢᱚᱭ ᱦᱮᱸ ᱥᱤᱛᱩᱝ ᱫᱤᱱ᱾
ᱚ ᱟᱪᱪᱷᱟ ᱟᱪᱪᱷᱟ ᱱᱟᱯᱟᱭ ᱜᱮ᱾
ᱦᱩᱸ᱾
ᱟᱞᱮ ᱥᱮᱫ ᱫᱚ ᱦᱟᱸᱜᱠᱷᱟᱱ ᱱᱚᱣᱟ ᱦᱩᱲᱩ ᱫᱚ ᱢᱤᱫ ᱫᱷᱟᱣ ᱜᱮᱞᱮ ᱪᱟᱥᱟ ᱱᱚᱜᱼᱚᱭ ᱱᱤᱭᱟᱹ ᱵᱚᱨᱥᱟ ᱨᱮᱫᱚ᱾ ᱟᱫᱚ ᱦᱟᱸᱜ ᱠᱷᱟᱱ ᱦᱩᱲᱳ ᱫᱚ ᱵᱟᱝ ᱦᱩᱭᱩᱜᱼᱟ ᱱᱚᱣᱟ ᱥᱮᱨᱢᱟ ᱫᱟᱹᱲᱤ ᱵᱷᱚᱨᱥᱟ ᱛᱚᱦᱟᱸᱜ ᱠᱷᱟᱱ ᱟᱨ ᱚᱱᱠᱟ ᱢᱤᱢᱤᱱᱤ ᱥᱮᱞᱳ ᱠᱚᱢᱟ ᱵᱟ. ᱱᱩᱜᱼᱟ ᱚᱸᱰᱮ᱾ ᱪᱮᱫ ᱫᱚ ᱦᱟᱜᱠᱷᱟᱱ ᱦᱳᱭ ᱚᱱᱟᱛᱮ ᱦᱳᱲᱩ ᱫᱚ ᱢᱤᱫ ᱫᱷᱟᱣᱜᱮᱞᱮ ᱪᱟᱥᱼᱟ᱾ ᱦᱩᱲᱩ ᱤᱨ ᱠᱟᱛᱮ ᱵᱚᱨᱪᱚᱱ ᱛᱩᱲᱤ ᱛᱟᱯᱚᱨᱮ ᱠᱷᱚᱥᱞᱟ ᱛᱟᱯᱚᱨ ᱚᱱᱟ ᱱᱚᱜᱼᱚᱭ ᱡᱚᱸᱱᱰᱨᱟ ᱜᱩᱦᱩᱢ ᱠᱚᱞᱮ ᱮᱨᱜᱮᱭᱟ᱾
ᱦᱮᱸᱦᱮᱸ ᱛᱟᱦᱚᱞᱮ ᱠᱷᱚᱥᱞᱟ ᱟᱲᱟᱜ ᱢᱟ ᱡᱚᱢ ᱵᱟᱲᱟᱭ ᱜᱮᱭᱟ ᱯᱮ ᱥᱮ ᱵᱟᱝ ᱵᱷᱟᱹᱜᱤ ᱜᱮᱛᱚ ᱵᱩᱡᱷᱟᱹᱜ ᱜᱮᱭᱟ ᱢᱮᱱᱟᱠᱚ?
ᱦᱮᱸ ᱟᱫᱚ ᱟᱞᱮ ᱫᱚ ᱦᱟᱜᱸ ᱠᱷᱟᱱ ᱵᱟᱞᱮ ᱡᱚᱢ ᱵᱟᱲᱟ ᱠᱟᱜᱼᱟ ᱠᱷᱚᱥᱞᱟ ᱟᱲᱟᱜ ᱫᱚ᱾
ᱟᱪᱪᱷᱟ᱾
ᱦᱳᱭ᱾
ᱛᱟᱦᱚᱞᱮ ᱛᱤᱞᱢᱤᱧ ᱠᱚᱦᱚᱸ ᱚᱱᱟ ᱠᱚᱦᱚᱸ ᱯᱮ ᱪᱟᱥ ᱜᱮᱭᱟ ᱦᱮᱸ ᱥᱮ ᱵᱟᱝ? ᱛᱩᱲᱤ ᱛᱤᱞᱢᱤᱧ᱾
ᱦ ᱦᱮᱸ ᱵᱟᱥ
ᱱᱟᱯᱟᱭ ᱜᱮ ᱦᱩᱭᱩᱜ ᱜᱮᱭᱟ ᱛᱚ?
ᱦᱮᱸ ᱱᱟᱯᱟᱭ ᱜᱮ ᱦᱩᱭᱩᱜ ᱜᱮᱭᱟ᱾
ᱡᱟᱭᱦᱳᱠ ᱢᱚᱴᱟᱢᱩᱴᱤ ᱡᱟᱦᱟᱱᱟᱜ ᱵᱟᱝ ᱡᱟᱦᱟᱸ ᱟᱪᱪᱷᱟ, ᱜᱟᱰᱟ ᱢᱮᱱᱟᱜ ᱛᱟᱯᱮᱭᱟ ᱛᱚ ᱵᱟᱝ?
ᱦᱮᱸ ᱢᱮᱱᱟᱜ ᱛᱟᱞᱮᱭᱟ᱾
ᱚᱸᱰᱮᱱᱟᱜ ᱫᱟᱜ ᱛᱮᱜᱮ ᱡᱟᱹᱱᱤᱡ ᱠᱷᱟᱱ ᱫᱚᱯᱮ ᱪᱟᱥ ᱠᱟᱹᱢᱤ ᱠᱚᱫᱚ ᱯᱮ ᱠᱚᱨᱟᱣ ᱜᱮᱭᱟ ᱚᱱᱟ ᱥᱚᱵᱡᱤ ᱠᱚᱫᱚ᱾
ᱦᱮᱸ ᱚᱱᱟ ᱜᱟᱰᱟ ᱫᱟᱜ ᱛᱮᱜᱮ᱾
ᱦᱩᱸ ᱾
ᱦᱮᱸ᱾
ᱟᱨ ᱛᱟᱦᱚᱞᱮ ᱟᱯᱮ ᱚᱱᱛᱮ ᱱᱚᱣᱟ ᱟᱵᱚᱱᱟᱜ ᱟᱵᱚᱱᱟᱜ ᱪᱤᱠᱤ ᱛᱮ ᱥᱮ ᱡᱟᱱᱟᱢ ᱟᱲᱟᱝ ᱛᱮ ᱥᱮ ᱟᱭᱳ ᱟᱲᱟᱝ ᱛᱮ ᱚᱱᱛᱮ ᱫᱚ ᱮᱛᱚᱦᱚᱵ ᱟᱠᱟᱱᱟ ᱥᱮ ᱵᱟᱝ ᱚᱞᱚᱜ ᱠᱚᱫᱚ ᱤᱛᱩᱱ ᱟᱥᱲᱟ ᱠᱚᱨᱮ?
ᱦᱮᱸ ᱮᱛᱚᱦᱚᱵ ᱟᱠᱟᱱᱟ ᱟᱞᱮ ᱥᱮᱫ ᱫᱚ ᱚᱱᱮ ᱢᱟᱲᱟᱝ ᱠᱷᱚᱱᱟᱜ ᱜᱮ ᱟᱨᱠᱤ᱾
ᱚ᱾
ᱦᱮᱸ ᱢᱟᱱᱮ ᱠᱟᱹᱴᱤᱡ ᱜᱤᱫᱽᱨᱟᱹ ᱠᱷᱚᱱᱟᱜ ᱱᱚᱣᱟ ᱟᱛᱳ ᱴᱚᱞᱟ ᱤᱥᱠᱩᱞ ᱨᱮᱱᱟᱜ ᱱᱚᱸᱰᱮ ᱠᱷᱚᱱᱟᱜ ᱜᱮ ᱮᱦᱚᱵ ᱠᱟᱱᱟ ᱦᱟᱜᱠᱷᱟᱱ᱾
ᱟᱨ ᱠᱚᱞᱮᱡᱽ ᱠᱚᱞᱮᱡᱽ ᱠᱚᱨᱮ ᱦᱚᱸᱛᱚᱭᱚᱜ
ᱦᱮᱸ ᱠᱚᱞᱮᱡᱽ ᱠᱚᱨᱮ ᱦᱚᱸ ᱮᱦᱚᱵ ᱟᱱᱟ ᱵᱟᱝ ᱟᱨ ᱱᱚᱣᱟ ᱫᱤᱭᱮᱰ ᱠᱚᱨᱪᱷᱮ ᱦᱩᱭ ᱠᱟᱱᱟ ᱱᱚᱣᱟ ᱦᱩᱭᱱᱟ ᱩᱰᱩᱠᱚᱜ ᱟᱢ ᱪᱮᱫᱟᱜ
ᱟᱪᱪᱷᱟ
ᱦᱳᱭᱮᱱ ᱢᱟᱸᱫᱷᱮᱨ ᱦᱚᱲᱟ ᱢᱮᱛᱟᱫᱤ ᱛᱮᱸᱦᱮᱫ ᱚᱱᱮ ᱤᱱ, ᱛᱟᱦᱮᱸ ᱠᱟᱱᱟ
ᱟᱪᱪᱷᱟ
ᱦᱮᱞᱳ
ᱟᱹᱵᱤᱱᱟᱜ ᱱᱮᱴᱣᱟᱨᱠ ᱠᱟᱹᱴᱤᱡ ᱡᱟᱹᱱᱤᱡ ᱮ ᱰᱤᱥᱴᱟᱵᱚᱜ ᱠᱟᱱ ᱛᱟᱹᱵᱤᱱᱟ ᱦᱮᱸ ᱥᱮ? ᱡᱚᱠᱷᱚᱱ ᱛᱚᱠᱷᱚᱱ ᱵᱟᱝ ᱟᱸᱡᱚᱢ ᱧᱟᱢᱚᱜ ᱦᱮᱸᱧᱟᱜ ᱡᱚᱠᱷᱚᱱ ᱛᱚᱠᱷᱚᱱ ᱫᱚ ᱢᱟᱱᱮ ᱚᱭ ᱠᱟᱴᱟ ᱠᱟᱴᱟ ᱟᱸᱡᱚᱢᱚᱜ ᱠᱟᱱᱟ᱾ ᱟ ᱡᱚᱠᱷᱚᱱ ᱛᱚᱠᱷᱚᱱ ᱫᱚ ᱟᱹᱰᱤ ᱵᱮᱥ ᱜᱮ ᱟᱸᱡᱚᱢᱚᱜ ᱠᱟᱱᱟ᱾
ᱴᱷᱤᱠ ᱟᱪᱪᱷᱟ ᱢᱟᱱᱮ ᱵᱩᱨᱩ ᱫᱤᱥᱚᱢ ᱛᱚ ᱠᱟᱹᱴ ᱱᱮᱴᱣᱟᱨᱠ ᱫᱚ ᱠᱟᱴᱤᱡ ᱯᱨᱚᱵᱮᱢ ᱧᱚ
ᱟᱫᱚ ᱢᱮᱱᱠᱷᱟᱱ ᱧᱤᱫᱟᱹ ᱵᱮᱲᱟ ᱛᱚ ᱱᱮᱴᱣᱟᱨᱠ ᱫᱚ ᱵᱮᱥ ᱦᱮᱸ ᱮᱠᱫᱚᱢ ᱟᱸᱡᱚᱢᱚᱜ ᱠᱟᱱᱟ ᱦᱮᱛᱚᱜ ᱫᱚ ᱱᱟᱯᱟᱭ ᱛᱮᱜᱮ᱾
ᱱᱤᱛᱚᱜ ᱵᱮᱱ ᱟᱸᱡᱚᱢᱮᱜᱼᱟ ᱟᱨ ᱦᱚᱸ?
ᱦᱮᱸ ᱵᱮᱥ ᱛᱮᱜᱮ ᱟᱸᱡᱚᱢᱚᱜ ᱠᱟᱱᱟ ᱱᱤᱛᱚᱜ ᱫᱚ᱾
ᱦᱮᱞᱳ
ᱦᱮᱸ, ᱦᱮᱸ ᱟᱸᱡᱚᱢ ᱧᱟᱢ ᱫᱟᱞᱤᱧ ᱱᱤᱛᱚᱜ ᱫᱚ᱾
ᱟᱪᱪᱷᱟ, ᱦᱳᱭ ᱢᱟᱱᱮ ᱤᱛᱩᱱ ᱟᱥᱲᱟ ᱠᱚᱨᱮ ᱢᱟ ᱮᱦᱚᱵ ᱟᱠᱟᱱ ᱜᱮ᱾ ᱟᱨ ᱱᱚᱣᱟ ᱠᱚᱞᱮᱡᱽ ᱨᱮᱦᱚᱸ ᱮᱛᱚᱦᱚᱵ ᱟᱠᱟᱱᱟ ᱟᱨ ᱮᱢᱮ ᱦᱚᱸ ᱯᱟᱲᱦᱟᱣ ᱪᱟᱞᱟᱜ ᱠᱟᱱ ᱛᱟᱦᱮᱸᱫ ᱟᱨ ᱵᱤᱭᱮᱰ ᱜᱮ ᱵᱟᱝ ᱛᱟᱦᱮᱸᱜ ᱠᱟᱱᱟ ᱠᱷᱟᱱ ᱚᱱᱟ ᱦᱚᱸ ᱮᱦᱚᱵᱱᱟ
ᱟᱪᱪᱷᱟ, ᱡᱟᱭᱦᱳᱠ ᱢᱳᱴᱟᱢᱩᱴᱤ ᱦᱮᱸ ᱞᱟᱹᱭᱵᱮᱱ
ᱮᱸᱦᱮᱸ ᱚᱱᱮ ᱨᱮᱞᱤ ᱦᱩᱭᱱᱟ ᱡᱷᱟᱲᱜᱨᱟᱢ ᱨᱮ ᱢᱟᱱᱮ ᱵᱤᱭᱮᱰ ᱠᱚᱞᱮᱡᱽ ᱵᱟᱠᱷᱨᱟᱛᱮ ᱵᱟᱝ ᱛᱟᱦᱮᱸᱜ ᱠᱟᱱᱟ᱾ ᱡᱟᱸᱠ‌ᱡᱚᱸᱢᱚᱠ ᱦᱩᱭᱱᱟ ᱟᱨᱠᱤ ᱦᱮᱸ ᱚᱱᱟ ᱨᱮᱱᱟᱜ ᱚᱞ ᱯᱟᱲᱦᱟᱣ ᱮᱦᱚᱵᱚᱜᱼᱟ ᱾
ᱟᱪᱪᱷᱟ, ᱟᱯᱮ ᱫᱚ ᱛᱟᱦᱚᱞᱮ ᱚᱸᱰᱮ ᱫᱚ ᱛᱤᱱᱟᱹᱜ ᱥᱟᱸᱜᱤᱧᱚᱜᱼᱟ ᱟᱯᱮ ᱚᱱᱟ ᱡᱷᱟᱲᱜᱨᱟᱢ ᱡᱟᱦᱟᱸ ᱠᱚᱞᱮᱡᱽ ᱠᱷᱚᱱᱟᱜ ᱫᱚ?
ᱦᱳᱭ ᱥᱟᱺᱜᱤᱧ ᱜᱮᱭᱟᱞᱮ᱾
ᱛᱚᱵᱩ ᱛᱤᱱᱟᱹᱜ ᱥᱟᱺᱜᱤᱧ ᱚᱱᱛᱮ ᱠᱷᱚᱡ ᱫᱚᱯᱮ? ᱛᱚᱵᱩ ᱛᱤᱱᱟᱹᱜ ᱥᱟᱺᱜᱤᱧ ᱧᱚᱜ ᱦᱩᱭᱩᱜ ᱛᱟᱯᱮ ᱚᱝᱠᱟ ᱠᱩᱲᱤ ᱯᱚᱱᱨᱚ ᱠᱩᱲᱤ ᱠᱤᱞᱳᱢᱤᱴᱟᱨ
ᱦᱮᱸ ᱚᱝᱠᱟ ᱜᱮ‌ ᱦᱩᱭᱩᱜᱼᱟ ᱵᱟᱨᱜᱮᱞ ᱯᱤᱜᱮᱞ ᱞᱮᱛᱟᱨ ᱥᱟᱺᱜᱤᱧ
ᱟᱪᱪᱷᱟ, ᱛᱟᱦᱚᱞᱮ ᱚᱸᱰᱮ ᱫᱚ ᱡᱟᱦᱟᱸ ᱥᱟᱫᱷᱩ ᱨᱟᱢᱪᱟᱸᱫᱽ ᱮᱸ ᱥᱟᱫᱷᱩ ᱨᱟᱢᱪᱟᱸᱫᱽ ᱚᱱᱮ ᱤᱭᱩᱱᱤᱵᱷᱟᱨᱥᱤᱴᱤ ᱴᱷᱮᱡ ᱢᱮᱱᱟᱜ ᱫᱚ ᱚᱸᱰᱮ ᱜᱮᱛᱚ ᱚᱸᱰᱮᱱᱟᱜ ᱠᱟᱛᱷᱟ ᱵᱮᱱ ᱢᱮᱱᱫᱟ?
ᱮᱸᱦᱮᱸᱱ
ᱟᱪᱪᱷᱟ, ᱛᱟᱦᱚᱞᱮ ᱚᱸᱰᱮ ᱜᱮᱛᱚ ᱟᱯ ᱟᱯᱮ ᱚᱱᱛᱮ ᱨᱮᱱ ᱫᱚ ᱚᱸᱰᱮ ᱜᱮᱠᱚ ᱦᱤᱡᱩᱜ ᱜᱮᱭᱟ ᱥᱮ ᱚᱞᱚᱜ ᱫᱚ?
ᱦᱮᱸ ᱚᱸᱰᱮ ᱜᱮᱠᱚ ᱦᱤᱡᱩᱜ ᱜᱮᱭᱟ ᱪᱟᱞᱟᱜ ᱜᱮᱭᱟ ᱠᱚ ᱟᱨᱠᱤ᱾
ᱟᱪᱪᱷᱟ
ᱟᱨ ᱢᱟᱱᱮ ᱤᱭᱩᱱᱤᱵᱷᱟᱨᱥᱤᱴᱤ ᱫᱚ ᱵᱟᱨ ᱴᱷᱮᱡ ᱜᱤᱛᱚ ᱢᱟᱱᱮ ᱥᱟᱱᱛᱟᱲᱤ ᱛᱮᱫᱚ ᱚᱞ ᱯᱟᱲᱦᱟᱣ ᱮᱛᱚᱦᱚᱵ ᱟᱠᱟᱱᱟᱜ ᱦᱟᱸᱜ ᱠᱷᱟᱱ ᱱᱚᱣᱟ ᱵᱤᱫᱽᱫᱟᱥᱟᱜᱚᱨ ᱤᱭᱩᱱᱤᱵᱷᱟᱨᱥᱤᱴᱤ ᱢᱟᱱᱮ ᱯᱤᱭᱟ ᱨᱮ ᱵᱟᱸᱠᱩᱲᱟ ᱤᱭᱩᱱᱤᱵᱷᱟᱨᱥᱤ ᱴᱤ ᱟᱨ ᱱᱚᱣᱟ ᱡᱷᱟᱲᱜᱨᱟᱢ ᱡᱟᱦᱟᱸ ᱥᱟᱹᱫᱷᱩ ᱨᱟᱢᱪᱟᱸᱫᱽ ᱢᱩᱨᱢᱩ ᱤᱭᱩᱱᱤᱵᱷᱟᱨᱥᱤᱴᱤ ᱾
ᱦᱩᱸ᱾
ᱦᱳᱭ ᱱᱚᱣᱟ ᱯᱮᱭᱟ ᱠᱚᱞᱮᱡᱽ ᱨᱮᱜᱮ ᱦᱟᱸᱜ ᱠᱷᱟᱱ ᱥᱟᱱᱛᱟᱞᱤ ᱢᱤᱰᱤᱭᱟᱢ ᱨᱮ ᱚᱞ ᱯᱟᱲᱦᱟᱜ ᱮᱛᱚᱦᱚᱵ ᱟᱠᱟᱱᱟ ᱮ ᱢᱮ ᱫᱚ ᱾
ᱟᱪᱪᱷᱟ᱾
ᱦᱳᱭ᱾ ᱟᱨ ᱚᱱᱠᱟ ᱠᱚᱞᱮᱡᱽ ᱦᱟᱜ ᱠᱷᱟᱱ ᱥᱟᱱᱛᱟᱞᱤ ᱢᱤᱰᱤᱭᱟᱢ ᱛᱮ ᱾ ᱡᱟᱦᱟᱸ ᱡᱷᱚᱛᱚ ᱥᱟᱛᱟᱢ ᱜᱮ ᱟᱨᱠᱤ ᱟᱨ ᱱᱚᱣᱟ ᱥᱟᱱᱛᱟᱞᱤ ᱥᱤᱫᱩ ᱥᱟᱱᱛᱟᱞᱤ ᱟᱢ ᱢᱟ ᱜᱚᱴᱟ ᱠᱚᱞᱮᱡᱽ ᱜᱮ ᱦᱮᱱᱟᱜ- ᱟ᱾ ᱱᱚᱣᱟ ᱛᱮ ᱥᱟᱱᱛᱟᱲᱤ ᱛᱮ ᱡᱟᱦᱟᱸ ᱮᱴᱟᱜ ᱥᱟᱛᱟᱢ ᱟᱨᱚ ᱱᱟᱜᱟᱢ ᱠᱚ ᱚᱛᱱᱚᱜ ᱠᱚ ᱟᱨᱚ ᱯᱷᱮᱞᱳ ᱡᱳᱯᱷᱤ ᱢᱟᱱᱮ ᱡᱤᱣᱤᱟᱱ ᱥᱟᱬᱮᱥ ᱢᱮᱱᱛᱮ ᱦᱚᱭ ᱢᱟᱱᱮ ᱮᱴᱟᱜ ᱥᱟᱛᱟᱢ ᱫᱚ ᱱᱚᱣᱟ ᱵᱟᱠᱩᱲᱟ ᱤᱭᱩᱱᱤᱵᱷᱟᱨᱥᱤᱴᱤ ᱚᱱᱟ ᱢᱮᱰᱤᱭᱟᱢ ᱯᱟᱥ ᱟᱨ ᱱᱚᱣᱟ ᱞᱟᱞᱜᱚᱲ ᱠᱚᱞᱮᱡᱽ ᱨᱮᱜᱮ᱾ ᱚᱞ ᱯᱟᱲᱦᱟᱣ ᱫᱚ ᱮᱦᱚᱵ ᱟᱠᱟᱱᱟ ᱦᱟᱜ ᱠᱷᱟᱱ
ᱟᱪᱪᱷᱟ᱾
ᱟᱫᱚ ᱱᱚᱜᱼᱚᱭ ᱱᱚᱝᱠᱟ ᱵᱟᱹᱭ ᱵᱟᱹᱭᱛᱮ ᱵᱟᱹᱭ ᱵᱟᱹᱭᱛᱮ ᱱᱚᱝᱠᱟ ᱰᱮᱵᱷᱞᱚᱯ ᱤᱫᱤ ᱞᱮᱠᱷᱟᱱ ᱟᱵᱚᱱᱟᱜ ᱮᱻ ᱵᱷᱟᱥᱟ ᱦᱚᱸ ᱢᱚᱴᱟᱢᱩᱴᱤ ᱵᱷᱟᱜᱮ ᱛᱮᱜᱮ ᱠᱚ ᱪᱮᱫᱚᱜᱼᱟ ᱟᱵᱚ ᱦᱟᱯᱮᱱ ᱫᱤᱱ ᱨᱮᱱ ᱯᱚᱼᱯᱚᱝᱲᱟ ᱠᱚ ᱥᱮ ᱵᱟᱝ? ᱜᱚᱴᱟᱜ ᱜᱮ ᱡᱚᱠᱷᱚᱱ ᱱᱚᱝᱠᱟ ᱮᱛᱚᱦᱚᱵ ᱤᱫᱤᱜᱼᱟ ᱵᱟᱹᱭ ᱵᱟᱹᱭᱛᱮ ᱾ ᱦᱮᱸ ᱦᱮᱸ ᱟᱨ ᱞᱟᱹᱠᱛᱤ ᱠᱟᱱ ᱛᱟᱵᱚᱱᱟ ᱡᱟᱱᱟᱢ ᱟᱲᱟᱝ ᱛᱮ ᱚᱞᱚᱜ ᱚᱞᱚᱜ ᱯᱟᱲᱦᱟᱣ ᱨᱮᱱᱟᱜ ᱦᱮᱸ ᱥᱮ ᱵᱟᱝ?
ᱦᱮᱸ ᱦᱮᱸ ᱞᱟᱹᱠᱛᱤ ᱠᱟᱱ ᱜᱮᱭᱟ ᱾
ᱪᱮᱫᱟᱜ ᱥᱮ ᱟᱵᱚᱱᱟᱜ ᱡᱟᱦᱟᱸ ᱠᱟᱛᱷᱟ ᱠᱚ ᱥᱮ ᱟᱵᱚᱱᱟᱜ ᱡᱟᱦᱟᱸ ᱥᱚᱥᱠᱨᱤᱛᱤ ᱥᱮ ᱵᱚᱸᱜᱟ ᱵᱩᱨᱩ ᱠᱟᱛᱷᱟ ᱠᱚᱦᱚᱸ ᱡᱩᱫᱤ ᱱᱚᱝᱠᱟ ᱯᱚᱛᱚᱵ ᱠᱚᱨᱮ ᱥᱮ ᱯᱩᱛᱷᱤ ᱠᱚᱨᱮ ᱡᱩᱫᱤ ᱢᱟᱱᱮ ᱱᱚᱝᱠᱟ ᱜᱮ ᱛᱟᱦᱮᱸ ᱤᱫᱤᱜᱼᱟ ᱢᱮᱱᱠᱷᱟᱱ ᱦᱚᱲ ᱛᱚ ᱟᱭᱢᱟ ᱫᱤᱱ ᱫᱚ ᱵᱟᱧᱪᱟᱣ ᱵᱟᱝᱵᱚᱱ ᱛᱟᱦᱮᱱᱟ ᱥᱮ ᱢᱮᱱᱠᱷᱟᱱ ᱡᱚᱠᱷᱚᱱ ᱛᱟᱦᱮᱱᱟ ᱯᱩᱛᱷᱤ ᱠᱚᱨᱮ ᱡᱚᱠᱷᱚᱱ ᱛᱟᱦᱮᱱᱟ ᱟᱫᱚ ᱛᱚᱠᱷᱚᱱ ᱫᱚ ᱦᱟᱯᱮᱱ ᱫᱤᱱ ᱨᱮ ᱡᱟᱦᱟᱸᱭ ᱯᱚᱼᱯᱚᱝᱲᱟ ᱠᱚ ᱮ ᱩᱱᱠᱩ ᱡᱚᱠᱷᱚᱱ ᱠᱚ ᱚᱞᱚᱜ ᱯᱟᱲᱦᱟᱣ ᱠᱟᱛᱮ ᱠᱚ ᱧᱟᱢᱟ ᱟᱪᱪᱷᱟ ᱱᱚᱣᱟ ᱫᱚᱠᱚ ᱢᱚᱱᱮᱭᱟ ᱡᱮ ᱱᱚᱣᱟ ᱠᱚᱫᱚ ᱱᱚᱝᱠᱟ ᱵᱷᱟᱵ ᱛᱮᱞᱮ ᱠᱟᱹᱢᱤ ᱟᱹᱜᱩᱭᱟ᱾ ᱥᱮ ᱱᱚᱣᱟ ᱠᱚᱫᱚ ᱱᱚᱝᱠᱟ ᱜᱮᱞᱮ ᱢᱟᱱᱟᱣ ᱟᱹᱜᱩ ᱜᱮᱭᱟ, ᱥᱮ ᱱᱚᱣᱟ ᱠᱚᱫᱚ ᱱᱚᱣᱟ ᱥᱚᱥᱠᱨᱤᱛᱤ ᱫᱚ ᱟᱞᱮᱭᱟᱜ ᱢᱮᱱᱟᱜ ᱵᱟᱝ᱾
ᱦᱮᱸ ᱦᱮᱸ ᱦᱮᱸ ᱟᱨ ᱚᱱᱠᱟ ᱠᱤᱪᱷᱩᱜᱟᱱ ᱯᱚᱛᱚᱵ ᱫᱚ ᱢᱮᱱᱟᱜ ᱦᱮᱱᱟᱜ ᱜᱮᱭᱟ ᱦᱟᱜ ᱠᱷᱟᱱ᱾ ᱡᱮᱢᱚᱱ ᱠᱷᱮᱨᱣᱟᱞ ᱵᱤᱨ ᱛᱟᱯᱚᱨᱮ
ᱱᱚᱣᱟ ᱵᱤᱫᱩ ᱪᱟᱸᱫᱟᱱ ᱜᱟᱭᱟᱱ ᱯᱩᱛᱷᱤ ᱦᱤᱛᱟᱹᱞ
ᱦᱩᱸ ᱦᱮᱸ᱾
ᱚᱱᱟ ᱠᱚ ᱥᱟᱱᱛᱟᱲᱤ ᱛᱮᱜᱮ